ᱜᱚᱝᱠᱮ ᱡᱚᱦᱟᱨ᱾
ᱦᱮᱸ ᱡᱚᱦᱟᱨ ᱜᱮ ᱜᱚᱝᱠᱮ᱾
ᱦᱳᱭ ᱥᱟᱹᱜᱩᱱ ᱥᱮᱛᱟᱜ᱾
ᱦᱮ ᱥᱟᱜᱩᱱ ᱥᱮᱛᱟᱜ ᱜᱚᱝᱠᱮ᱾ ᱚᱠᱟ ᱞᱮᱠᱟ ᱢᱮᱱᱟᱜ ᱵᱤᱱᱟ? ᱦᱮᱸ ᱦᱮᱞᱳ ᱜᱚᱝᱠᱮ ᱟᱸᱡᱚᱢ ᱫᱟᱵᱤᱱ ᱛᱚ ᱴᱷᱟᱢ ᱴᱷᱟᱢ?
ᱦᱮᱸ ᱜᱚᱝᱠᱮ ᱟᱸᱡᱚᱢ ᱮᱫ ᱟ ᱞᱤᱧ᱾
ᱱᱟᱯᱟᱭ ᱵᱟᱲᱟ ᱜᱮ ᱛᱚ?
ᱦᱮᱸ ᱜᱚᱝᱠᱮ ᱱᱟᱯᱟᱭ ᱵᱟᱲᱟ ᱜᱮ ᱟᱵᱤᱱ ᱜᱮ ᱪᱮᱫ ᱞᱮᱠᱟ ᱢᱮᱱᱟᱜ ᱟᱠᱟᱫ ᱵᱤᱱᱟ?
ᱦᱮ ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱟᱠᱟᱫ ᱞᱤᱧᱟ ᱱᱤᱭᱟᱹ ᱜᱷᱟᱹᱲᱤᱡ ᱫᱚ᱾
ᱟᱪᱪᱷᱟ ᱟᱪᱪᱷᱟ ᱱᱟᱯᱟᱭ ᱠᱷᱟᱱ ᱜᱮ ᱱᱟᱯᱟᱭ᱾
ᱦᱚᱸ ᱦᱚᱸ ᱛᱟᱦᱞᱮ ᱜᱚᱝᱠᱮ ᱞᱟᱹᱭ ᱫᱟᱞᱤᱧ ᱡᱮ ᱢᱟᱱᱮ ᱱᱤᱭᱟᱹ ᱱᱤᱭᱟᱹ ᱥᱩᱢᱳᱭ ᱢᱟᱱᱮ ᱟᱹᱵᱤᱱ-ᱟᱜ ᱚᱱᱛᱮ ᱟᱱᱟᱡ ᱯᱟᱛᱤ ᱪᱟᱥ ᱠᱚ ᱥᱚᱵᱡᱤ ᱠᱚ ᱪᱮᱫ ᱞᱮᱠᱟ ᱦᱩᱭᱩᱜᱼᱟ, ᱢᱟᱱᱮ ᱚᱠᱟ ᱞᱮᱠᱟ ᱠᱚ ᱪᱟᱥ-ᱟ᱾
ᱱᱤᱭᱟᱹ ᱥᱳᱢᱚᱭ ᱫᱚ ᱜᱚᱢᱠᱮ ᱟᱞᱮ ᱥᱮᱫ ᱢᱟ ᱥᱚᱵᱽᱡᱤ ᱠᱚ ᱫᱚ ᱵᱟᱠᱚ ᱪᱟᱥ-ᱟ ᱱᱤᱭᱟᱹ ᱥᱳᱢᱚᱭ ᱫᱚ ᱟᱞᱮ ᱫᱚ ᱦᱳᱲᱳ ᱠᱚ ᱠᱚ ᱪᱟᱥ ᱛᱟᱞᱮᱭᱟ᱾
ᱦᱮᱸ
ᱱᱤᱭᱟᱹ ᱥᱤᱡᱤᱱ ᱫᱚ ᱟᱞᱮ ᱥᱮᱫ ᱫᱚ ᱵᱤᱨ ᱫᱤᱥᱚᱢ ᱦᱚᱲ ᱛᱚ,
ᱩᱸ
ᱟᱫᱚ ᱱᱤᱭᱟᱹ ᱥᱚᱢᱚᱭ ᱫᱚ ᱦᱩᱲᱩ ᱠᱚᱜᱮ ᱞᱮ ᱪᱟᱥ ᱵᱟᱲᱟᱭᱟ, ᱟᱯᱮ ᱥᱮᱫ ᱫᱚ ᱟᱱᱟᱡ ᱯᱟᱹᱛᱤ ᱠᱚ ᱪᱟᱥ ᱦᱩᱭᱩᱜ ᱠᱟᱱᱛᱮ ᱥᱮ ᱪᱮᱫ ᱜᱚᱝᱠᱮ?
ᱦᱳᱭ ᱦᱳᱭ ᱟᱱᱟᱡ ᱯᱟᱹᱛᱤ ᱫᱚ ᱪᱟᱥ ᱫᱚ ᱦᱩᱭᱩᱜ ᱜᱮᱭᱟ᱾ ᱢᱟᱱᱮ ᱚᱲᱟᱜ ᱡᱚᱢ ᱞᱮᱠᱟ ᱪᱟᱥ ᱠᱚᱫᱚ ᱠᱚ ᱪᱟᱥ ᱜᱮᱭᱟ᱾
ᱦᱩᱸ
ᱛᱟᱦᱞᱮ ᱟᱹᱵᱤᱱ ᱥᱮᱫ ᱫᱚ ᱞᱟᱹᱭ ᱫᱟᱹᱵᱤᱱ ᱵᱟᱝ ᱠᱚ ᱪᱟᱥ ᱟ ᱥᱚᱵᱡᱤ ᱠᱚ ᱫᱚ ᱩᱱᱟᱹᱜ ᱫᱚ ᱵᱟᱝ?
ᱦᱳᱭ ᱜᱚᱝᱠᱮ ᱢᱟᱱᱮ ᱥᱤᱡᱤᱱ ᱨᱮᱠᱚ ᱪᱟᱥᱟ ᱟᱞᱮ ᱱᱚᱱᱚᱛᱮ ᱫᱚ᱾
ᱦᱮᱸ ᱴᱷᱤᱠ ᱜᱮᱭᱟ ᱛᱟᱦᱚᱞᱮ ᱱᱤᱭᱟ ᱥᱚᱢᱚᱭ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
ᱞᱟᱹᱭ ᱫᱟᱞᱤᱧ ᱛᱟᱦᱞᱮ ᱜᱚᱝᱠᱮ ᱱᱤᱭᱟᱹ ᱥᱟᱢᱚᱡ ᱫᱚ ᱛᱟᱦᱞᱮ ᱥᱚᱵᱡᱤ ᱨᱮᱭᱟᱜ ᱫᱚ ᱟᱹᱵᱤᱱᱟᱜ ᱚᱱᱛᱮ ᱫᱚ ᱢᱟᱱᱮ ᱦᱮᱸ ᱥᱚᱵᱡᱤ ᱨᱮᱭᱟᱜ ᱜᱚᱱᱚᱝ ᱫᱚ ᱟᱹᱰᱤ ᱡᱟᱹᱥᱛᱤᱜ ᱟᱛᱚ?
ᱮᱠᱫᱚᱢ ᱮᱠᱫᱚᱢ ᱚᱱᱠᱟ ᱟᱹᱰᱤ ᱡᱟᱹᱥᱛᱤ ᱜᱮ ᱱᱤᱛᱚᱜ ᱫᱚ ᱢᱮᱱᱟᱜᱼᱟ᱾
ᱦᱚᱜ ᱚᱭ ᱛᱟᱦᱞᱮ ᱚᱠᱟ ᱞᱮᱠᱟ ᱠᱚ ᱪᱟᱥ ᱦᱮᱸ ᱞᱟᱹᱭ ᱵᱤᱱ᱾
ᱦᱮᱸ ᱜᱚᱝᱠᱮ ᱞᱟᱹᱭ ᱵᱤᱱ ᱢᱟ
ᱢᱮᱱᱫᱟᱹᱧ ᱛᱟᱦᱚᱞᱮ ᱥᱚᱵᱽᱡᱤ ᱠᱚᱫᱚ ᱚᱠᱟᱞᱮᱠᱟ ᱠᱚ ᱪᱟᱥᱟ ᱥᱮ
ᱻ ᱥᱚᱵᱡᱤ ᱫᱚ ᱢᱟᱱᱮ ᱡᱟᱦᱟᱸ ᱟᱞᱮ ᱡᱟᱦᱟᱸ ᱯᱟᱹᱦᱤᱞ ᱦᱟᱯᱲᱟᱢ ᱠᱚ ᱥᱮ ᱯᱟᱹᱦᱤᱞ ᱦᱚᱲ ᱚᱠᱟᱞᱮ ᱞᱮᱠᱟ ᱠᱟᱛᱮ ᱠᱚ ᱪᱟᱥᱮᱫ ᱛᱟᱦᱮᱸᱫ ᱚᱱᱠᱟ ᱜᱮ ᱫᱚᱢᱮ ᱠᱤᱴᱱᱟᱥᱚᱠ ᱥᱟᱨ ᱮᱢ ᱠᱟᱛᱮᱜ ᱦᱟᱱᱟ ᱱᱟᱣᱟ ᱡᱟ ᱡᱟᱵᱚᱛᱤ ᱩᱱᱟᱹᱜ ᱴᱟ ᱫᱚ ᱵᱟᱝ ᱮᱢ ᱦᱩᱭᱩᱜᱼᱟ ᱦᱳᱭ ᱢᱟᱱᱮ ᱛᱤᱡᱩ ᱠᱚ ᱞᱟᱜᱟᱣ ᱵᱟᱲᱟ ᱜᱚᱫ ᱞᱮᱱᱠᱷᱟᱱ ᱠᱟᱹᱴᱤᱡ ᱮᱢ ᱵᱟᱲᱟ ᱦᱩᱭᱩᱜᱼᱟ ᱱᱤᱭᱚᱢ ᱞᱮᱠᱟ
ᱦᱳᱭ ᱨᱟᱢ ᱠᱚ
ᱦᱳᱭ ᱟᱞᱮ ᱫᱚ ᱟᱞᱮ ᱡᱚᱢ ᱞᱟᱹᱜᱤᱫ ᱜᱮᱛᱚᱞᱮ ᱪᱟᱥ ᱵᱟᱲᱟᱭᱟ ᱢᱟᱱᱮ ᱠᱤᱨᱤᱧ ᱟᱠᱷᱨᱤᱧ ᱞᱟᱹᱜᱤᱫ ᱫᱚ ᱵᱟᱝ
ᱦᱚᱭ ᱚᱱᱟ ᱦᱚᱸ ᱱᱟᱯᱟᱭ ᱜᱮ ᱱᱮᱛᱟᱨ ᱧᱮᱞᱚᱜ ᱠᱟᱱᱟ ᱚᱱᱟ ᱡᱟᱹᱥᱛᱤ ᱯᱷᱚᱞᱚᱱ ᱠᱷᱟᱹᱛᱤᱨ
ᱦᱮᱸ ᱚᱝᱠᱟ ᱱᱚᱠᱟᱱ ᱫᱚᱦᱲᱟ ᱞᱟᱹᱭ ᱵᱤᱱ ᱠᱟᱹᱴᱤᱡ ᱵᱟᱝ ᱞᱤᱧ ᱟᱡᱚᱢ ᱞᱮᱫᱟ
ᱱᱮᱛᱟᱨ ᱧᱮᱞᱚᱜ ᱠᱟᱱᱟ ᱡᱮ ᱚᱱᱠᱟ ᱡᱟᱹᱥᱛᱤ ᱯᱷᱚᱞᱚᱱ ᱧᱟᱢ ᱠᱷᱟᱹᱛᱤᱨ ᱥᱮ ᱵᱷᱟᱜᱮ ᱧᱚᱜ ᱧᱮᱞ ᱠᱷᱟᱹᱛᱤᱨ ᱯᱷᱚᱥᱚᱞ ᱠᱚ ᱢᱟᱱᱮ ᱟᱹᱰᱤ ᱵᱟᱹᱲᱛᱤ ᱠᱚ ᱮᱢᱟᱜ ᱠᱟᱱᱟ ᱨᱟᱱ ᱠᱚ ᱥᱟᱨ ᱠᱚ ᱠᱤᱴᱱᱟᱥᱚᱠ ᱠᱚ
ᱦᱩᱸ ᱦᱩᱸ ᱦᱩᱸ ᱦᱸ ᱦᱩᱸ ᱦᱩᱸ ᱦᱩᱸ ᱦᱩᱸ
ᱛᱮᱫᱚ ᱟᱵᱤᱱᱟᱜ ᱢᱚᱱᱮᱛᱮ ᱪᱮᱫ ᱮ ᱞᱟᱹᱭᱟ ᱚᱱᱟ ᱠᱚᱫᱚ ᱮᱢ ᱞᱟᱹᱠᱛᱤ ᱠᱟᱱᱟ ᱥᱮ ᱵᱟᱝ
ᱦᱳᱭ ᱜᱚᱢᱠᱮ ᱟᱹᱞᱤᱧᱟᱜ ᱢᱚᱱᱮ ᱫᱚᱭ ᱢᱮᱱᱟ ᱥᱮ ᱟᱹᱞᱤᱧ ᱡᱟᱦᱟᱸ ᱟᱹᱞᱤᱧ ᱡᱟᱦᱟᱸ ᱟᱞᱤᱧ ᱞᱟᱹᱞᱟᱹᱭ ᱥᱟᱱᱟᱭᱮᱫ ᱞᱤᱧᱟᱹ
ᱦᱳᱭ
ᱮᱢ ᱫᱚ ᱫᱚᱨᱠᱟᱨ ᱢᱮᱱᱠᱷᱟᱱ ᱡᱟᱦᱟᱸ ᱠᱚ ᱮᱢᱟᱜ ᱠᱟᱱᱟ ᱱᱮᱛᱟᱨ ᱫᱚ ᱟᱹᱰᱤ ᱡᱟᱹᱥᱛᱤ ᱠᱚ ᱮᱢᱟᱜ ᱠᱟᱱᱟ
ᱦᱚᱭ ᱦᱚᱭ
ᱦᱚᱭ ᱫᱚᱢᱤᱛᱚ ᱢᱟᱱᱮ ᱴᱟᱠᱟ ᱠᱷᱟᱹᱛᱤᱨ ᱦᱚᱲ ᱢᱟᱱᱮ ᱟᱹᱰᱤ ᱥᱟᱺᱜᱤᱧ ᱠᱚ ᱪᱟᱞᱟᱣ ᱜᱚᱫᱚᱜ ᱠᱟᱱᱟ ᱚᱱᱟ ᱢᱟᱱᱮ ᱪᱮᱫ ᱡᱮ ᱦᱩᱭᱩᱜ ᱠᱟᱱᱟ ᱚᱛᱷᱚᱡ ᱟᱡᱦᱚᱸ ᱚᱱᱟ ᱚᱱᱟ ᱚᱱᱟ ᱥᱚᱵᱡᱤ ᱜᱮᱥᱮ ᱟᱡ ᱡᱟᱦᱟᱸ ᱪᱟᱥᱮᱫᱼᱟ ᱚᱱᱟᱜᱮ ᱡᱚᱢᱮᱫᱼᱟ
ᱦᱮᱸᱧ
ᱢᱟᱱᱮ ᱴᱟᱠᱟ ᱠᱷᱟᱹᱛᱤᱨ ᱮᱢᱚᱱ ᱢᱟᱱᱮ ᱩᱭᱦᱟᱹᱨ ᱵᱷᱟᱵᱽᱚᱱᱟ ᱵᱚᱫᱚᱞ ᱟᱠᱟᱱ ᱛᱟᱠᱚᱣᱟ ᱟᱡᱦᱟᱭ ᱵᱩᱡ ᱫᱟᱲᱮᱭᱟᱜ ᱠᱟᱱᱟᱹᱧ ᱪᱮᱫ ᱤᱧ ᱪᱤᱠᱟᱭᱫᱟ ᱢᱮᱱᱛᱮ ᱦᱮᱸ ᱰᱷᱮᱨ ᱢᱟᱱᱮ ᱨᱟᱱᱮ ᱮᱢᱟᱜ ᱠᱷᱟᱱ ᱰᱷᱮᱨ ᱰᱷᱮᱨ ᱢᱟᱱᱮ ᱯᱷᱚᱞᱚᱱ ᱦᱩᱭᱩᱜ ᱛᱟᱭᱟ ᱮᱸᱰᱮᱠᱷᱟᱱ ᱟᱭᱟᱜ ᱰᱷᱮᱨ ᱴᱟᱠᱟ ᱦᱩᱭᱩᱜ ᱛᱟᱭᱟ ᱟᱨ ᱱᱚᱛᱮ ᱟᱡ ᱦᱚᱸᱭ ᱡᱚᱢ ᱮᱫᱟ ᱟᱡ ᱚᱥᱩᱵᱤᱫᱟ ᱦᱩᱭᱩᱜ ᱠᱟᱱ ᱛᱟᱭᱟ ᱫᱚᱢᱮ ᱫᱷᱤᱨᱤ ᱫᱚᱢᱮ ᱥᱟᱨᱟᱜ ᱥᱮ ᱫᱚᱢᱮ ᱨᱟᱱᱟᱜ ᱡᱩᱫᱤ ᱵᱚᱱ ᱡᱚᱢᱟ ᱥᱚᱵᱡᱤ ᱟᱵᱚᱣᱟᱜ ᱦᱚᱲᱢᱚ ᱫᱚ ᱵᱮᱥ ᱛᱟᱦᱮᱱᱟ ᱠᱤ ᱜᱚᱝᱠᱮ
ᱵᱟᱝ ᱵᱟᱝ ᱮᱠᱟᱞ ᱵᱮᱥ ᱵᱟᱭ ᱛᱟᱦᱮᱱᱟ
ᱦᱳᱭ ᱦᱳᱭ ᱦᱳᱭ
ᱦᱩᱸ ᱛᱟᱦᱚᱞᱮ ᱞᱟᱹᱭ ᱫᱚᱵᱤᱱ ᱵᱤᱱ ᱡᱮ ᱡᱟᱦᱟᱸ ᱟᱵᱚ ᱯᱟᱹᱦᱤᱞ ᱠᱷᱚᱱ ᱵᱚᱱ ᱪᱟᱥ ᱟᱹᱜᱩ ᱟᱠᱟᱫᱟ ᱚᱱᱠᱟ ᱜᱮ ᱱᱟᱯᱟᱭᱟ ᱵᱟᱝ
ᱦᱳᱭ ᱦᱳᱭ ᱜᱚᱢᱠᱮ ᱚᱱᱟ ᱮᱠᱫᱚᱢ ᱚᱱᱠᱟ ᱜᱮᱮ ᱱᱟᱯᱟᱭᱟ
ᱦᱮᱸ
ᱦᱳᱭᱛᱚ ᱱᱮᱛᱟᱨ ᱫᱚ ᱱᱮᱛᱟᱨ ᱫᱚ ᱠᱟᱹᱴᱤᱡ ᱡᱩᱜ ᱵᱚᱫᱚᱞ ᱟᱠᱟᱱ ᱛᱟᱵᱚᱱᱟ ᱱᱮᱛᱟᱨ ᱫᱚ ᱢᱟᱱᱮ ᱡᱟᱸᱦᱟᱸ ᱞᱟᱦᱟ ᱛᱮᱫᱚ ᱡᱟᱸᱦᱟᱸ ᱠᱟᱹᱴᱤᱡ ᱠᱚᱥᱴᱚ ᱠᱟᱛᱮᱜ ᱠᱚ ᱨᱚᱦᱚᱭᱮᱫ ᱛᱟᱦᱮᱸᱫ ᱱᱮᱛᱟᱨ ᱫᱚ ᱠᱟᱹᱴᱤᱡ ᱵᱤᱱᱟᱹ ᱠᱚᱥᱴᱚ ᱛᱮ ᱨᱚᱦᱚᱭ ᱦᱩᱭᱩᱜ ᱠᱟᱱ ᱛᱟᱵᱚᱱᱟ ᱟᱨ ᱡᱮᱢᱚᱱ ᱟᱞᱚ ᱵᱚᱱ ᱪᱮᱥᱴᱟᱭ ᱢᱟ ᱵᱤᱱᱟᱹ ᱠᱚᱥᱴᱚ ᱛᱮ ᱡᱮᱢᱚᱱ ᱟᱵᱩ ᱟᱵ ᱟᱵᱚᱣᱟᱜ ᱡᱟᱸᱦᱟᱸ ᱵᱟᱹᱲᱤᱡ ᱦᱩᱭᱩᱜ ᱟᱵᱚᱣᱟᱜ ᱦᱚᱲᱢᱚ ᱨᱮᱱᱟᱜ ᱠᱷᱚᱛᱤ ᱢᱟᱥᱮ ᱟᱨ ᱢᱤᱫ ᱦᱚᱲᱟᱜ ᱠᱷᱚᱛᱤ ᱦᱩᱭᱩᱜ ᱢᱟ ᱚᱱᱟ ᱟᱵᱚ ᱟᱞᱚᱵᱚᱱ ᱠᱷᱚᱡᱚᱜ ᱢᱟ
ᱦᱳᱭ ᱦᱳᱭ ᱢᱟᱱᱮ ᱯᱟᱹᱦᱤᱞ ᱫᱚ ᱧᱮᱞᱟ ᱠᱟᱱᱟ ᱡᱮ ᱱᱤᱡᱮᱨ ᱡᱚᱢ ᱞᱮᱠᱟ ᱠᱚ ᱟᱯᱱᱟᱨ ᱟᱯᱱᱤᱨ ᱡᱚᱢ ᱞᱮᱠᱟ ᱠᱚ ᱨᱚᱦᱚᱭ ᱠᱮᱭᱟ
ᱦᱳᱭ
ᱦᱩᱸ ᱟᱨ ᱱᱮᱛᱟᱨ ᱫᱚ ᱚᱱᱟ ᱡᱟᱹᱥᱛᱤ ᱯᱷᱚᱞᱚᱱ ᱧᱟᱢ ᱠᱷᱟᱹᱛᱤᱨ ᱟᱹᱰᱤ ᱨᱟᱥᱟᱭᱱᱤᱠ ᱠᱚ ᱮᱢᱟᱜ ᱠᱟᱱᱟ ᱡᱟᱛᱮ ᱮᱸ ᱢᱩᱱᱟᱯᱷᱟ ᱡᱟᱹᱥᱛᱤ ᱦᱩᱭᱩᱜ ᱛᱟᱭᱢᱟ ᱟᱨ ᱦᱚᱨᱚᱜ ᱵᱟᱸᱫᱮ ᱠᱚ ᱱᱮᱛᱟᱨ ᱫᱚ ᱮᱸ ᱟᱹᱰᱤ ᱫᱟᱢᱟᱱ ᱫᱟᱢᱟᱱᱟᱜ ᱠᱚ ᱠᱷᱚᱡᱚᱜ ᱠᱟᱱᱟ ᱛᱚ ᱮᱱᱟ ᱛᱮ ᱛᱚ ᱜᱚᱱᱚᱝ ᱠᱚᱦᱚᱸ ᱡᱟᱹᱥᱛᱤ ᱜᱮ ᱞᱟᱜᱟᱜ ᱠᱟᱱᱟ᱾
ᱦᱳᱭ ᱦᱳᱭ ᱦᱳᱭ᱾
ᱛᱟᱨ ᱩᱱᱟᱹᱜ ᱫᱚ ᱫᱟᱢᱟᱱ ᱫᱟᱢᱟᱱᱟᱜ ᱜᱚᱱᱚ ᱱᱚᱜᱼᱚᱭ ᱡᱮ ᱦᱚᱨᱚᱜᱥᱟ ᱵᱟᱸᱫᱮᱭᱟᱜ ᱠᱚᱫᱚ ᱵᱟᱭ ᱛᱟᱦᱮᱸ ᱞᱮᱱᱟ ᱢᱟᱱᱮ ᱞᱟᱡ ᱨᱮᱸᱜᱮᱡ ᱠᱷᱟᱹᱛᱤᱨ ᱜᱮ ᱚᱱᱟ ᱠᱚᱠᱚ ᱪᱟᱥ ᱵᱟᱲᱟᱭᱮᱫ ᱛᱟᱦᱮᱸᱜᱼᱟ᱾
ᱦᱳᱭ ᱦᱳᱭ ᱜᱚᱝᱠᱮ᱾ ᱱᱤᱛᱚᱜ ᱢᱟ ᱟᱨᱚ ᱡᱩᱜ ᱵᱚᱫᱚᱞ ᱟᱠᱟᱱ᱾
ᱦᱩᱸ
ᱟᱨ ᱟᱨ ᱱᱤᱛᱚᱜ ᱢᱟ ᱟᱨᱚ ᱜᱚᱝᱠᱮ ᱞᱟᱹᱭ ᱫᱟᱠᱚ ᱥᱮ ᱪᱮᱫ ᱟᱨᱚ ᱜᱮᱥ ᱠᱚᱨᱮᱱᱟᱜ ᱫᱟᱢ ᱠᱚ ᱫᱚᱢᱮ ᱵᱟᱲᱛᱤᱭ ᱠᱟᱱᱟ᱾
ᱦᱳᱭ ᱦᱳᱭ ᱱᱚᱣᱟ ᱠᱚ ᱡᱟᱹᱥᱛᱤᱭ ᱠᱟᱱᱟ ᱵᱟᱭ ᱧᱟᱯᱟᱢ ᱠᱟᱱᱟ ᱥᱮ ᱪᱮ ᱚᱱᱠᱟ ᱟᱹᱞᱤᱧ ᱦᱚᱸᱞᱤᱧ ᱟᱸᱡᱚᱢ ᱵᱟᱲᱟᱭᱮᱫᱟ᱾
ᱞᱟᱹᱭᱟ ᱦᱚ ᱵᱟᱝ ᱜᱟᱱᱚᱜ ᱜᱚᱝᱠᱮ ᱚᱱᱛᱮ ᱫᱚ ᱜᱚᱱᱚᱝ ᱪᱮᱫ ᱞᱮᱠᱟ ᱱᱚᱣᱟ ᱟᱯᱮ ᱜᱮᱥ ᱨᱮᱱᱟᱜ?
ᱢᱟᱱᱮ ᱜᱚᱝᱠᱮ ᱱᱚᱱᱛᱮ ᱜᱮᱥ ᱨᱮᱱᱟᱜ ᱜᱚᱱᱚᱝ ᱱᱤᱛᱚᱜ ᱦᱚᱸ ᱪᱟᱞᱟᱜ ᱠᱟᱱᱟ ᱢᱟᱱᱮ ᱢᱤᱫ ᱜᱮᱥᱟᱭ ᱴᱟᱠᱟ ᱫᱚ ᱪᱟᱞᱟᱜ ᱠᱟᱱ ᱜᱮᱭᱟ ᱢᱟᱱᱮ ᱢᱤᱫ ᱦᱟᱡᱟᱨ ᱴᱟᱠᱟ ᱚᱱᱠᱟ ᱨᱟᱠᱟᱵ ᱟᱠᱟᱱᱟ᱾
ᱟᱪᱪᱷᱟ ᱟᱪᱪᱷᱟ ᱟᱪᱪᱷᱟ᱾
ᱟᱵᱤᱱᱟᱜ ᱚᱱᱛᱮ ᱪᱮᱫ ᱞᱮᱠᱟ ᱪᱟᱞᱟᱜ
ᱱᱚᱛᱮ ᱦᱚᱸ ᱜᱚᱝ ᱠᱮ ᱱᱚᱛᱮ ᱢᱚᱴᱟᱢᱩᱴᱤ ᱠᱷᱟᱪᱮ ᱨᱟᱠᱟᱵ ᱟᱠᱟᱱᱟ ᱜᱚᱝᱠᱮ ᱱᱚᱛᱮ ᱢᱚᱴᱟᱢᱩᱴᱤ ᱥᱟᱛᱨᱚᱥᱚ ᱴᱟᱠᱟ᱾ ᱵᱞᱮᱠ ᱛᱮᱠᱚ ᱟᱠᱷᱨᱤᱧ ᱮᱜᱼᱟ ᱥᱟᱛᱨᱚ
ᱦᱩᱸ ᱟᱪᱪᱷᱟ ᱢᱟᱱᱮ ᱚᱱᱟ ᱫᱚ ᱟᱹᱰᱤ ᱚᱱᱟ ᱫᱚ ᱟᱹᱰᱤ ᱡᱟᱹᱥᱛᱤ ᱜᱚᱱᱚᱝᱚᱜ ᱠᱟᱱᱟ᱾ ᱦᱮᱸᱥᱮ?
ᱮᱠᱫᱚᱢ ᱮᱠᱫᱚᱢ᱾
ᱦᱳᱭ ᱢᱟᱱᱮ ᱟᱹᱵᱤᱱ ᱫᱚ ᱥᱟᱵ ᱠᱟᱜᱵᱤᱱ ᱟᱹᱵᱤᱱ ᱫᱚ ᱵᱤᱨ ᱫᱤᱥᱚᱢ ᱦᱚᱲ ᱠᱟᱱᱟᱵᱤᱱ ᱛᱚ᱾
ᱦᱚᱭ ᱦᱚᱭ᱾
ᱢᱟᱱᱮ ᱟᱹᱵᱤᱱ ᱫᱚ ᱥᱟᱦᱟᱱ ᱠᱚᱨᱮᱱᱟᱜ ᱫᱚ ᱚᱵᱷᱟᱵ ᱠᱚᱫᱚ ᱩᱱᱟᱹᱜ ᱫᱚ ᱵᱟᱹᱱᱩᱜ ᱛᱟᱵᱤᱱᱟ ᱡᱟᱸᱦᱟᱸᱭ ᱦᱩᱸ ᱚᱱᱟ ᱟᱵᱚ ᱫᱚ ᱩᱱᱟᱹᱜ ᱫᱚ ᱜᱮᱥ ᱠᱚᱛᱮ ᱫᱚ ᱵᱟᱵᱚᱱ ᱤᱥᱤᱱ ᱜᱮᱭᱟ᱾
ᱦᱳᱭ ᱦᱳᱭ ᱦᱳᱭ᱾
ᱢᱟᱱᱮ ᱡᱟᱸᱦᱟᱸᱭ ᱴᱟᱣᱩᱱ ᱠᱚᱨᱮ ᱢᱮᱱᱟᱜ ᱠᱚᱣᱟ ᱩᱱᱠᱩ ᱫᱚ ᱢᱟᱱᱮ ᱥᱟᱦᱟᱱ ᱠᱚᱦᱚᱸ ᱵᱟᱝᱠᱚ ᱧᱟᱢᱟ ᱥᱮ ᱩᱱᱠᱩ ᱫᱚ ᱜᱮᱥ ᱟᱛᱮᱜ ᱜᱮᱠᱚ ᱤᱥᱤᱱ ᱦᱩᱭᱩᱜ ᱛᱟᱠᱚᱣᱟ᱾
ᱦᱳᱭ ᱦᱳᱭ ᱦᱳᱭ ᱦᱳᱭ᱾ ᱢᱟᱱᱮ ᱟᱵᱚ ᱫᱚ ᱵᱟᱵᱚᱱ ᱚᱥᱩᱵᱤᱫᱟᱜ ᱠᱟᱱᱟ ᱚᱥᱩᱵᱤᱫᱟ ᱫᱚ ᱦᱟᱱᱠᱩ ᱠᱟᱴᱤᱡ ᱵᱟᱡᱟᱨ ᱫᱤᱥᱚᱢ ᱦᱚᱲ ᱠᱚᱫᱚ ᱠᱚ ᱚᱥᱩᱵᱤᱫᱟᱜ ᱠᱟᱱᱟ᱾
ᱦᱩᱸ ᱦᱩᱸ ᱱᱮᱛᱟᱨ ᱡᱮᱢᱚᱱ ᱟᱵᱚ ᱦᱚᱸ ᱚᱥ ᱥᱩᱵᱤᱫᱟ ᱫᱚ ᱦᱩᱭᱩᱜ ᱛᱟᱵᱚᱱᱟ ᱱᱮᱛᱟᱨ ᱫᱟᱜ ᱡᱟᱹᱯᱩᱫ ᱫᱤᱱ ᱥᱟᱦᱟᱱ ᱠᱚ ᱞᱚᱦᱚᱫᱚᱜᱼᱟ ᱚᱠᱟᱨᱮᱢ ᱧᱟᱢᱟ ᱢᱟ ᱦᱮᱸ᱾
ᱦᱮᱸ ᱜᱚᱝᱠᱮ ᱠᱮ ᱟᱫᱚ ᱵᱤᱨ ᱫᱤᱥᱚᱢ ᱦᱚᱲ ᱫᱚ ᱠᱟᱹᱴᱤᱡ ᱢᱟᱱᱮ ᱚᱥᱚᱵᱤᱫᱟ ᱫᱚ ᱪᱮᱫ ᱞᱮᱠᱟ ᱵᱟᱱᱩᱜ ᱟᱠᱟᱫ ᱞᱮᱠᱟ ᱪᱟᱹᱛ ᱵᱟᱹᱭᱥᱟᱹᱠ ᱫᱚ ᱟᱹᱜᱩᱭᱟ ᱢᱟᱱᱮ ᱜᱮᱫ ᱵᱟᱲᱟ ᱯᱟᱲᱟᱜ ᱵᱟᱲᱟ ᱠᱟᱛᱮᱢ ᱫᱚᱦᱚ ᱠᱟᱜᱼᱟ᱾ ᱚᱲᱟᱜ ᱠᱩᱰᱟᱹᱢ ᱠᱚᱨᱮ ᱥᱟᱛᱮ ᱞᱟᱛᱟᱨ ᱠᱚᱨᱮ ᱟᱨ ᱞᱚᱞᱚ ᱞᱚᱞᱚ ᱢᱟ ᱚᱱᱟᱜᱤ ᱠᱟᱹᱴᱤᱡ ᱵᱚᱱ ᱪᱟᱞᱟᱣᱟ ᱦᱤᱡᱩᱜ ᱠᱟᱱ ᱪᱟᱹᱛ ᱵᱟᱹᱭᱥᱟᱹᱠᱷ ᱫᱷᱟᱹᱨᱤᱡ᱾
ᱦᱩᱸ
ᱟᱨ ᱱᱮᱥ ᱢᱟ ᱪᱟᱹᱛ ᱵᱟᱹᱭᱥᱟᱹᱠᱷ ᱜᱟᱹᱰᱤ ᱡᱳᱨᱮ ᱥᱤᱛᱩᱝ ᱠᱮᱜ ᱜᱚᱝᱠᱮ᱾
ᱦᱳᱭ ᱚᱱᱟ ᱢᱟᱛᱚ ᱧᱮᱞ ᱦᱩᱭᱮᱱ ᱜᱮ᱾
ᱦᱳᱭ ᱦᱳᱭ᱾
ᱛᱟᱦᱞᱮ ᱟᱹᱵᱤᱱᱟᱜ ᱟᱹᱵᱤᱱᱟᱜ ᱚᱱᱛᱮ ᱫᱚ ᱫᱟᱜ ᱡᱟᱹᱯᱩᱫ ᱫᱚᱢᱮ ᱞᱟᱜᱟᱣ ᱠᱟᱱᱟ ᱥᱮ ᱵᱟᱝ?
ᱮᱠᱫᱚᱢ ᱚᱝᱠᱟ ᱫᱟᱜ ᱡᱟᱹᱯᱩᱫ ᱫᱚᱢᱮ ᱞᱟᱜᱟᱣ ᱟᱠᱟᱱᱟ᱾
ᱚ ᱛᱟᱦᱞᱮ ᱛᱚ ᱪᱟᱥ ᱠᱚᱫᱚ ᱚᱠᱟᱞᱮᱠᱟᱨ?
ᱪᱟᱥ ᱦᱩᱭᱩᱜ ᱠᱟᱱ ᱜᱮᱭᱟ ᱜᱚᱝᱠᱮ ᱦᱚᱸᱚᱭ ᱚᱨᱫᱷᱮᱠ ᱢᱚᱴᱟᱢᱩᱴᱤ ᱢᱤᱫ ᱥᱚᱯᱛᱟᱦᱚ ᱛᱮᱢᱟ ᱵᱤᱱ ᱦᱩᱭᱱᱟ ᱨᱚᱦᱚᱭ ᱵᱟᱲᱟ ᱦᱩᱭ ᱠᱟᱱᱟ ᱢᱟᱱᱮ ᱪᱟᱥ ᱠᱚᱫᱚ ᱟᱹᱰᱤ ᱟᱹᱰᱤ ᱥᱟᱺᱜᱤᱧ ᱠᱚ ᱤᱫᱤᱣᱠᱟᱜ ᱛᱟᱞᱮᱭᱟ ᱱᱚᱛᱮ ᱟᱞᱮ ᱱᱚᱛᱮ ᱫᱚ
ᱦᱩᱸ
ᱢᱟᱱᱮ ᱟᱨ ᱠᱟᱹᱴᱤᱡ ᱠᱷᱟᱱ ᱜᱮᱠᱚ ᱪᱟᱵᱟ ᱪᱟᱵᱟᱭᱟ ᱢᱚᱴᱟᱢᱩᱴᱤ ᱟᱨ ᱵᱟᱨ ᱥᱚᱯᱛᱟᱦᱚ ᱠᱷᱟᱱ ᱜᱮ
ᱟᱪᱪᱷᱟ ᱟᱹᱞᱤᱧᱟᱜ ᱱᱚᱛᱮ ᱢᱟ ᱟᱹᱰᱤ ᱫᱩᱠ ᱨᱮᱭᱟᱜ ᱠᱟᱛᱷᱟ ᱞᱤᱧ ᱞᱟᱹᱭᱟ ᱱᱚᱱᱛᱮ ᱢᱟ ᱫᱟᱜ ᱥᱮᱨᱢᱟ ᱡᱟᱹᱲᱤ ᱫᱚᱢᱟ ᱮᱢᱚᱱᱮ ᱥᱮᱨᱢᱟ ᱡᱟᱹᱲᱤ ᱠᱮᱜᱟ ᱵᱟᱹᱫᱽ ᱵᱟᱹᱭᱦᱟᱹᱲ ᱠᱚ ᱢᱟᱱᱮ ᱪᱟ ᱯᱮ ᱩᱛᱟᱹᱨᱟ ᱟᱠᱟᱜ ᱟᱭ ᱡᱟᱦᱟᱸ ᱠᱚ ᱛᱚᱞᱟ ᱠᱚ ᱮᱨ ᱦᱩᱭ ᱞᱮᱱᱟ ᱚᱱᱟ ᱠᱚᱢᱟ ᱡᱟᱦᱟ ᱡᱷᱚᱛᱚᱭ ᱥᱮᱭᱟ ᱟᱠᱟᱜ-ᱟ
ᱟᱪᱪᱷᱟ ᱟᱪᱪᱷᱟ ᱜᱚᱝᱠᱮ ᱟᱹᱰᱤ ᱫᱩᱠ ᱨᱮᱱᱟᱜ ᱠᱟᱛᱷᱟ ᱛᱚ
ᱦᱮᱸ ᱦᱮᱸ ᱫᱩᱠ ᱨᱮᱭᱟᱜ ᱠᱟᱛᱷᱟ ᱠᱟᱱ ᱜᱮᱭᱟ
ᱦᱩᱸ
ᱟᱫᱚ ᱞᱟᱹᱭᱟᱞᱤᱧ ᱥᱮᱨᱢᱟ ᱡᱟᱹᱲᱤ ᱦᱚᱸᱜ-ᱚ ᱱᱚᱣᱟ ᱦᱩᱭᱩᱜ ᱠᱟᱱ ᱫᱚ
ᱦᱩᱸ ᱦᱩᱸ
ᱦᱩᱸ ᱚᱱᱟ ᱨᱮᱫᱚ ᱪᱮᱫ ᱵᱤᱱ ᱞᱟᱹᱭᱟ ᱡᱮ ᱢᱟᱱᱮ ᱟᱵᱚ ᱦᱚᱲᱟᱜ ᱦᱚᱸ ᱜᱟᱹᱞᱛᱤ ᱢᱮᱱᱟᱜ ᱜᱮᱭᱟ ᱥᱮ
ᱮᱠᱫᱚᱢ ᱮᱠᱫᱚᱢ ᱜᱚᱝᱠᱮ ᱦᱚᱲᱟᱜ ᱟᱵᱚᱣᱟᱜ ᱜᱟᱹᱞᱛᱤ ᱢᱮᱱᱟᱜ ᱟᱠᱟᱜ-ᱟ ᱟᱵᱚ ᱦᱚᱲᱟᱜ ᱜᱮ ᱜᱟᱹᱞᱛᱤ ᱢᱮᱱᱟᱜᱟ ᱥᱮᱨᱢᱟ ᱡᱟᱹᱲᱤᱭᱟ ᱫᱚ ᱠᱳᱱᱳ ᱜᱟᱹᱞᱛᱤ ᱵᱟᱹᱱᱩᱜ ᱟᱠᱟᱫ ᱛᱟᱭᱟ
ᱦᱩᱸ ᱢᱟᱱᱮ ᱟᱵᱚ ᱚᱱᱟ ᱫᱟᱨᱮ ᱠᱚ ᱫᱚᱢᱮ ᱵᱚᱱ ᱢᱟᱜ ᱫᱟ ᱦᱮᱸᱥᱮ ᱚᱱᱟ ᱟᱨᱚ ᱥᱤᱛᱩᱝᱴᱟᱜ ᱵᱟᱹᱲᱛᱤᱜ ᱠᱟᱱᱟ ᱟᱫᱚ ᱥᱮᱛᱳᱝ ᱠᱚ ᱵᱟᱹᱲᱛᱤ ᱮᱱᱠᱷᱟᱱ ᱜᱟᱹᱰᱭᱟᱹ ᱱᱟᱜ ᱫᱟᱜ ᱠᱚᱫᱚ ᱵᱟᱥᱯᱚ ᱠᱟᱛᱮ ᱪᱮᱛᱟᱱ ᱥᱮᱫ ᱨᱟᱠᱟᱵ ᱠᱟᱱᱟ ᱥᱮ
ᱦᱳᱭ ᱦᱳᱭ ᱦᱳᱭ
ᱚᱱᱮ ᱟᱫᱚ ᱚᱱᱟᱜᱮ ᱟᱫᱚ ᱱᱤᱛᱚᱜ ᱫᱚ ᱥᱮᱨᱢᱟ ᱡᱟᱹᱲᱤᱛᱮ ᱟᱵᱚᱭ ᱰᱩᱵᱩᱡᱮᱜ ᱵᱚᱱᱟ
ᱦᱳᱭ ᱦᱳᱭ ᱦᱳᱭ
ᱦᱩᱸ ᱟᱫᱚ ᱚᱱᱟ ᱠᱚ ᱴᱮᱠᱟᱣ ᱫᱟᱨᱟᱢ ᱞᱟᱹᱜᱤᱫ ᱫᱚ ᱟᱵᱚᱣᱟᱜ ᱡᱟᱹᱥᱛᱤ ᱠᱟᱭᱛᱮ ᱫᱟᱨᱮ ᱠᱚ ᱨᱚᱦᱚᱭ ᱦᱩᱭᱩᱜ ᱛᱟᱵᱚᱱᱟ
ᱦᱳᱭ ᱦᱳᱭ ᱦᱳᱭ ᱮᱠᱫᱚᱢ ᱮᱠᱫᱚᱢ ᱟᱹᱰᱤ ᱡᱛᱦᱟᱛ ᱠᱟᱛᱷᱟ ᱵᱤᱱ ᱞᱟᱹᱭ ᱠᱮᱜ-ᱟ ᱜᱚᱝᱜᱮ
ᱩᱸ ᱦᱩᱸ
ᱟᱨ ᱟᱨ ᱢᱮᱴᱮᱱ ᱚ ᱟᱨ ᱟᱨ ᱢᱮᱴᱟᱝ ᱠᱟᱛᱷᱟ ᱡᱟᱦᱟᱸ ᱫᱚ ᱟᱵᱚ ᱫᱚ ᱦᱩᱭᱩᱜ ᱠᱟᱱᱟ ᱟᱵᱚᱨᱮᱱ ᱵᱚᱸᱜᱟ ᱵᱳᱩᱨᱩ ᱠᱚ ᱦᱳᱭ ᱥᱮ
ᱦᱳᱭ
ᱟᱵᱚᱨᱮᱱ ᱵᱚᱸᱜᱟ ᱵᱩᱨᱩ ᱠᱚᱜᱮ ᱛᱚᱠᱚ ᱫᱟᱜ ᱡᱟᱹᱲᱤ ᱭᱟᱵᱚᱱᱟ ᱥᱮ ᱡᱟᱦᱟᱱᱟᱜ ᱫᱩᱠ ᱥᱩᱠ ᱨᱮ ᱠᱚ ᱧᱮᱞ ᱵᱚᱱᱟ ᱡᱷᱚᱛᱚ ᱠᱤᱪᱷᱩ ᱜᱮ ᱟᱵᱚ ᱩᱱᱠᱩ ᱵᱚᱱ ᱧᱮᱞ ᱠᱚᱠᱤᱱ ᱢᱮᱱᱠᱷᱟᱱ ᱟᱵᱚ ᱩᱱᱠᱩ ᱵᱟᱵᱚᱱ ᱧᱮᱞᱮᱫ ᱠᱚᱣᱟ ᱡᱮᱢᱚᱱ ᱡᱟᱦᱮᱨ ᱜᱟᱲ ᱠᱚᱨᱮᱜ ᱦᱚᱸ ᱚᱠᱚᱭ ᱥᱩᱴ ᱟᱛᱮᱫ ᱚᱠᱚ ᱡᱩᱛᱟᱹᱣ ᱟᱛᱮ ᱚᱝᱠᱟ ᱠᱚ ᱵᱚᱞᱚᱜ ᱠᱟᱱᱟ ᱵᱟᱵᱚᱱ ᱢᱟᱱᱟᱣ ᱵᱟᱛᱟᱣᱮᱫ ᱠᱚᱣᱟ ᱠᱚᱣᱟ ᱵᱚᱸᱜᱟ ᱵᱩᱨᱩ ᱠᱚ
ᱦᱮᱸ ᱵᱚᱸᱜᱟ ᱵᱩᱨᱩ ᱠᱚ ᱢᱟᱱᱟᱣ ᱵᱟᱛᱟᱣ ᱦᱩᱭᱩᱜᱼᱟ᱾
ᱦᱳᱭ ᱦᱳᱭ ᱮᱠᱫᱚᱢ ᱟᱹᱰᱤ ᱪᱤᱠᱟᱹᱛᱮ ᱮᱸᱰᱮᱠᱷᱟᱱ ᱫᱚ ᱛᱚᱵᱮ ᱛᱚ ᱟᱵᱚᱣᱟᱜ ᱥᱚᱢᱚᱭ ᱥᱚᱢᱚᱭ ᱫᱟᱜ ᱡᱟᱹᱲᱤ ᱠᱚ᱾ ᱥᱮ ᱫᱚᱢᱮ ᱫᱚ ᱵᱟᱭ ᱫᱟᱜ ᱡᱟᱲᱟᱹᱲᱤᱭᱟ ᱥᱮ ᱥᱚᱢᱚᱭ ᱨᱮ ᱫᱟᱜ ᱡᱟᱲᱤᱭᱟ ᱚᱱᱚᱝᱠᱟ᱾
ᱦᱩᱸ ᱚᱱᱟ ᱵᱚᱸᱜᱟ ᱵᱩᱨᱩ ᱠᱚᱦᱚᱸ ᱢᱟᱱᱟᱣ ᱵᱟᱛᱟᱣ ᱦᱩᱭᱩᱜᱼᱟ᱾
ᱮᱠᱫᱚᱢ ᱮᱠᱫᱚᱢ᱾
ᱦᱮᱸ᱾ ᱱᱮᱛᱟᱨ ᱢᱟ ᱚᱱᱠᱟ ᱜᱮ ᱧᱮᱞᱚᱜ ᱠᱟᱱ᱾
ᱦᱮᱸ ᱦᱮᱸ᱾ ᱮᱠᱫᱚᱢ ᱱᱚᱝᱠᱟᱜᱮ ᱡᱚᱛᱚ ᱛᱮᱫᱚ ᱡᱚᱛᱚ ᱜᱤᱫᱟᱹᱨᱯᱤᱫᱟᱹᱨ ᱚᱱᱠᱟᱣ ᱠᱟᱱᱟ ᱱᱤᱛᱚᱜ ᱢᱳᱵᱟᱤᱞ ᱵᱮᱥᱛᱚ᱾
ᱮᱠᱫᱚᱢ ᱢᱟᱱᱮ ᱢᱟ ᱮ ᱡᱟᱦᱟᱸ ᱫᱷᱚᱨᱚᱢ ᱨᱮᱱᱟᱜ ᱠᱟᱹᱢᱤ ᱠᱚᱫᱚ ᱡᱚᱛᱚ ᱠᱚ ᱦᱤᱲᱤᱧ ᱜᱟᱵᱟᱣ ᱟᱠᱟᱜ-ᱟ᱾
ᱮᱸᱦᱳᱭ᱾
ᱟᱨ ᱥᱮᱬᱟ ᱦᱚᱸ ᱡᱟᱦᱟᱸᱭ ᱥᱮᱬᱟᱭ ᱡᱟᱦᱟᱸᱭ ᱥᱮᱬᱟ ᱫᱚᱨᱠᱟᱨ ᱜᱮᱸ᱾ ᱮᱸ ᱥᱮᱬᱟ ᱣᱟᱠᱚᱣᱟᱹᱧ ᱜᱤᱫᱽᱨᱟᱹ ᱩᱱᱤ ᱦᱚᱸᱛᱚ ᱢᱳᱵᱟᱭᱤᱞ ᱧᱮᱞ ᱠᱟᱛᱮ ᱜᱮᱥᱮ ᱦᱟᱺᱰᱤ ᱵᱟᱹᱴᱤ ᱜᱮ ᱦᱟᱺᱰᱤ ᱧᱩ ᱜᱮ ᱢᱮ ᱦᱟᱺᱰᱤ ᱜᱮ ᱥᱚᱞᱚᱝ ᱡᱚᱱᱚᱜ ᱦᱟᱹᱰᱤ ᱯᱟᱹᱣᱨᱟᱹ ᱜᱮ ᱟ ᱚᱠᱟ ᱞᱮᱠᱟᱨᱮ ᱥᱮᱬᱟ ᱚᱸᱠᱚᱭ ᱜᱤᱫᱽᱨᱟᱹ ᱠᱚᱫᱚ ᱥᱮ ᱜᱚᱲᱚᱢ ᱠᱚᱲᱟ ᱜᱚᱲᱚᱢ ᱠᱩᱲᱤ ᱛᱟᱠᱚ ᱫᱚ
ᱦᱳᱸᱭ᱾ ᱚᱧᱮ ᱢᱤᱫ ᱠᱟᱛᱷᱟ ᱛᱮ ᱞᱟᱹᱭ ᱜᱟᱱᱚᱜᱼᱟ ᱟᱵᱚ ᱫᱚ ᱦᱟᱺᱰᱤ ᱯᱟᱹᱣᱨᱟᱹ ᱜᱮ ᱪᱟᱵᱟ ᱜᱤᱲᱤ ᱠᱟᱫ ᱵᱚᱱᱟᱭ ᱵᱟᱝ!
ᱮᱠᱫᱚᱢ ᱮᱠᱫᱚᱢ ᱜᱮ ᱾
ᱦᱩᱸ ᱩᱸ ᱢᱟᱱᱮ ᱚᱱᱟ ᱫᱚ ᱟᱵᱚ ᱦᱮᱸ ᱞᱟᱹᱭ ᱵᱤᱱ᱾
ᱞᱟᱹᱭ ᱫᱟᱞᱤᱧ᱾ ᱮᱠᱫᱚᱢ ᱦᱟᱺᱰᱤ ᱯᱟᱹᱣᱨᱟᱹ ᱧᱩ ᱮᱠᱫᱚᱢ ᱵᱚᱱᱫᱚᱭ ᱦᱩᱭᱩᱜ ᱛᱟᱢᱟ ᱵᱚᱱᱫᱚ ᱢᱟᱱᱮ ᱪᱮᱫᱞᱮᱠᱟ ᱢᱟᱱᱮ- -ᱱᱤᱭᱚᱢ ᱨᱮᱵᱚᱱ ᱱᱤᱭᱚᱢ ᱞᱮᱠᱟᱵᱚᱱ ᱧᱩᱭᱟ᱾ ᱫᱚᱥᱮ ᱢᱟᱥᱮ ᱡᱚᱠᱷᱚᱱ ᱫᱚᱨᱠᱟᱨᱚᱜᱼᱟ ᱟᱵᱚ ᱫᱤᱱ ᱦᱤᱞᱳᱜ- ᱜᱮᱵᱚᱱ ᱧᱩᱭᱮᱜᱼᱟ ᱫᱟᱜ ᱫᱟᱜ ᱢᱟᱹᱰᱤ ᱫᱟᱠᱟ ᱞᱮᱠᱟ ᱥᱮᱛᱟᱜ ᱨᱮ ᱢᱤᱫᱷᱟᱣ ᱟᱭᱩᱵ ᱨᱮ ᱢᱤᱫ ᱫᱷᱟᱣ᱾
ᱦᱳᱸᱭ᱾
ᱡ ᱡᱚᱛᱚ ᱵᱟᱯᱞᱟ ᱛᱟᱢ ᱵᱷᱟᱸᱰᱟᱱ ᱛᱟᱢ ᱡᱟᱦᱟᱱᱟᱜ ᱯᱚᱨᱚᱵᱽ ᱜᱮᱛᱟᱢ ᱜᱚᱴᱟ ᱜᱮᱵᱚᱱ ᱧᱩᱭᱮᱫᱼᱟ᱾ ᱯᱟᱹᱨᱟᱹ ᱫᱚ ᱵᱷᱟᱜᱮ ᱡᱤᱱᱤᱥ ᱠᱟᱱ ᱛᱮ
ᱦᱮᱸ ᱚᱱᱠᱟ ᱫᱚ ᱧᱩ ᱫᱚ ᱵᱟᱭ ᱵᱟᱜᱤᱭᱟ᱾
ᱦᱳᱭ ᱦᱳᱭ ᱦᱳᱭ ᱮᱠᱫᱚᱢᱮᱠᱫᱚᱢ
ᱟᱵᱚ ᱫᱚ ᱦᱟᱺᱰᱤ ᱯᱟᱹᱣᱨᱟᱹ ᱫᱚ ᱵᱚᱸᱜᱟ ᱵᱩᱨᱩ ᱞᱟᱹᱜᱤᱫ ᱵᱚᱱ ᱛᱮᱭᱟᱨ ᱟᱠᱟᱜ-ᱟ ᱦᱮᱸᱥᱮ᱾
ᱦᱳᱭ ᱦᱳᱭ᱾
ᱚᱱᱟ ᱵᱚᱸᱜᱟ ᱵᱩᱨᱩ ᱠᱷᱚᱡ ᱠᱷᱚᱡ ᱵᱮᱥᱤ ᱟᱵᱚ ᱵᱚᱱ ᱧᱩᱭᱮᱫᱟ᱾
ᱮᱠᱫᱚᱢ ᱮᱠᱫᱚᱢ ᱮᱠᱫᱚᱢ᱾ ᱮᱠᱫᱚᱢ ᱮᱠᱫᱚᱢ ᱜᱚᱢᱠᱮ ᱟᱵᱚ ᱚᱱᱟ ᱠᱚᱢ ᱞᱟᱜᱟᱣ ᱟᱵᱚᱱᱟ ᱮᱠᱫᱚᱢ᱾
ᱦᱩᱸ᱾
ᱡᱟᱭᱦᱳᱠ ᱜᱚᱢᱠᱮ ᱱᱚᱣᱟ ᱟᱹᱵᱤᱱᱟᱜ ᱡᱟᱦᱟᱸ ᱠᱟᱛᱷᱟ ᱠᱚ ᱥᱮ ᱟᱹᱵᱤᱱᱟᱜ ᱡᱟᱦᱟᱸ ᱠᱟᱛᱷᱟ ᱵᱟᱨᱛᱟ ᱥᱮ ᱟᱹᱵᱤᱱᱟᱜ ᱡᱟᱦᱟᱸ ᱢᱟᱱᱮ ᱱᱚᱣᱟ ᱟᱹᱵᱤᱱᱟᱜ ᱠᱟᱛᱷᱟ ᱟᱹᱰᱤ ᱥᱟᱺᱜᱤᱧ ᱥᱟᱺᱜᱤᱧ ᱟᱸᱡᱚᱢ ᱪᱟᱞᱟᱜ ᱢᱟ᱾ ᱟᱵᱤᱱᱟᱜ ᱠᱟᱛᱷᱟ ᱡᱚᱛᱚ ᱦᱚᱲᱟᱜ ᱞᱩᱛᱩᱨ ᱨᱮ ᱛᱟᱣᱟᱜ ᱛᱟᱨᱠᱳᱜ ᱢᱟ᱾ ᱮᱸᱰᱮᱠᱷᱟᱱ ᱟᱵᱚ ᱫᱤᱥᱚᱢ ᱨᱮᱱ ᱦᱚᱲ ᱵᱩᱡᱽ ᱧᱟᱢᱟᱠᱚ ᱡᱮ ᱵᱟᱝᱢᱟ ᱱᱚᱣᱟ ᱜᱮ ᱴᱷᱤᱠ᱾ ᱱᱚᱣᱟ ᱜᱮ ᱵᱷᱩᱞᱟ᱾ ᱜᱚᱝᱠᱮ ᱟᱨ ᱟᱨ ᱟᱞᱟᱝᱟᱜ ᱛᱚ ᱫᱚᱥ ᱟᱹᱰᱤ ᱠᱚᱢ ᱜᱮᱭᱟ ᱮᱠᱫᱚᱢ᱾ ᱟᱹᱵᱤᱱ ᱥᱟᱶ ᱨᱚᱲ ᱠᱟᱛᱮ ᱟᱹᱰᱤ ᱨᱟᱹᱥᱠᱟᱹ ᱞᱤᱧ ᱟᱴᱠᱟᱨ ᱠᱮᱜᱼᱟ᱾
ᱦᱳᱭ ᱦᱳᱭ ᱟᱹᱞᱤᱧ ᱦᱚᱸ ᱟᱹᱰᱤ ᱢᱚᱸᱡᱽ ᱞᱤᱧ ᱵᱩᱡᱷᱟᱹᱣ ᱠᱮᱜᱼᱟ ᱟᱹᱵᱤᱱ ᱥᱟᱞᱟᱜ ᱜᱚᱞᱯᱚ ᱠᱟᱛᱮᱜ᱾
ᱦᱳᱭ ᱦᱳᱭ ᱦᱳᱭ᱾
ᱱᱚᱝᱠᱟ ᱠᱟᱛᱮᱜ ᱜᱮᱛᱚ ᱫᱤᱥᱚᱢ ᱜᱚᱴᱟ ᱫᱤᱥᱚᱢ ᱨᱮᱭᱟᱜ ᱟᱹᱨᱤ ᱪᱟᱹᱞᱤ ᱵᱚᱱ ᱵᱟᱲᱟᱭ ᱧᱟᱢᱟ᱾
ᱦᱩᱸ᱾